ᱦᱮᱞᱳ ᱦᱮᱸ ᱡᱚᱦᱟᱨ ᱜᱮ
ᱪᱮᱜ ᱞᱮᱠᱟ ᱢᱮᱱᱟᱢᱟ? ᱦᱮᱸ ᱟᱞᱮ ᱫᱚ ᱱᱟᱯᱟᱭ ᱜᱮ ᱪᱟᱸᱫᱳ ᱵᱚᱸᱜᱟ ᱟᱥᱛᱮ ᱱᱟᱯᱟᱭ ᱜᱮ ᱢᱮᱱᱟᱜ ᱟᱠᱟᱫᱤᱧᱟ ᱚᱲᱟᱜ ᱠᱚᱨᱮ ᱦᱚᱸ ᱱᱟᱯᱟᱭ ᱜᱮ ᱢᱮᱱᱟᱜ ᱟᱠᱟᱫ ᱠᱚᱣᱟ
ᱟᱸ
ᱟᱯᱮ ᱜᱮ ᱪᱮᱜ ᱞᱮᱠᱟ?
ᱤᱧ ᱦᱚᱸ ᱱᱟᱯᱟᱭ ᱜᱮ
ᱚᱸ
ᱟᱨ ᱪᱟᱥ ᱠᱟᱹᱢᱤ ᱠᱚ ᱛᱤᱱᱟᱹᱜ ᱴᱟ ᱯᱮ ᱞᱟᱦᱟ ᱠᱮᱫᱟ?
ᱦᱟᱹᱨ ᱪᱟᱥ ᱤᱧ ᱫᱚ ᱪᱟᱥ ᱢᱟᱥ ᱫᱚ ᱵᱟᱹᱧ ᱵᱟᱰᱟᱭᱟ ᱤᱧ ᱫᱚ
ᱪᱮᱫᱟᱜ ᱛᱟᱦᱞᱮ ᱪᱮᱜ ᱠᱚᱯᱮ ᱪᱤᱠᱟᱹ ᱵᱟᱲᱟᱭ ᱛᱟᱦᱮᱱᱟ ᱟᱯᱮ ᱫᱚ?
ᱤᱧ ᱫᱚ ᱟᱫᱚ ᱵᱟᱭᱨᱮ ᱨᱮᱧ ᱦᱮᱡ ᱠᱟᱱᱟ ᱵᱟᱭᱨᱮ ᱥᱮᱫ ᱨᱮ ᱢᱤᱱᱟᱹᱧᱟ ᱛᱤᱱᱟᱹᱜ ᱠᱚ ᱪᱟᱥ ᱠᱮᱫᱟ ᱵᱟᱠᱚ ᱪᱟᱥ ᱠᱮᱫᱟ ᱠᱷᱚᱵᱚᱨ ᱠᱚ ᱵᱟᱝ ᱦᱟᱛᱟᱣ ᱦᱩᱭ ᱠᱟᱱᱟ᱾
ᱚᱸ ᱚᱲᱟᱜ ᱨᱮᱱ ᱦᱚᱲ ᱫᱚ ᱵᱟᱠᱚ ᱠᱚᱞ ᱠᱟᱜ ᱢᱮᱭᱟ?
ᱮᱸ ᱯᱷᱳᱱᱤᱧ ᱠᱟᱱ ᱛᱟᱸᱦᱮᱱᱟᱠᱚ ᱵᱟᱹᱧ ᱥᱟᱵ ᱠᱟᱜ ᱛᱟᱠᱚᱣᱟ᱾
ᱪᱮᱫᱟᱜ ᱡᱷᱩᱠᱟᱹᱲᱟᱠᱚ ᱛᱟᱦᱮᱱᱟᱢ ᱥᱮ ᱪᱮᱜ?
ᱡᱩᱠᱷᱟᱹᱲ ᱫᱚ ᱵᱟ ᱫᱟᱹᱲ ᱦᱩᱭ ᱠᱟᱱᱟ ᱚᱲᱟᱜ ᱠᱷᱚᱡ
ᱵᱟᱹᱦᱩ ᱥᱟᱞᱟᱜ ᱮᱢ ᱫᱟᱹᱲ ᱠᱟᱫᱟ ᱥᱮᱜ?
ᱦᱳᱭ ᱵᱟᱹᱦᱩ ᱫᱚ ᱵᱟᱯᱞᱟ ᱫᱚ ᱵᱟᱹᱞᱤᱧ ᱵᱟᱯᱞᱟᱣ ᱠᱟᱱᱟ ᱫᱟᱹᱲ ᱠᱟᱫᱟᱞᱤᱧ
ᱚᱱᱟ ᱜᱤ ᱞᱚᱡᱽ ᱠᱚᱨᱮ ᱵᱮᱱ ᱛᱟᱦᱮᱱ ᱠᱟᱱᱟ ᱥᱮᱜ?
ᱵᱟᱝ ᱵᱟᱝ ᱚᱱᱠᱟ ᱵᱷᱟᱲᱟ ᱚᱲᱟᱜ ᱞᱨᱮ ᱫᱤᱭᱮᱯᱚᱨ ᱚᱱᱛᱮ ᱨᱮᱜᱮ ᱠᱟᱹᱢᱤ ᱦᱩᱭᱩᱜ ᱠᱟᱱᱟ᱾
ᱚᱸ
ᱮ ᱦᱳᱭ
ᱟᱨ ᱵᱟᱹᱵᱩ ᱛᱟᱠᱚ ᱢᱟᱹᱭ ᱛᱟᱠᱚ ᱫᱚ ᱢᱮᱱᱟᱜ ᱠᱚᱣᱟ ᱥᱮ ᱵᱟᱝ?
ᱵᱟᱻ ᱟᱹᱣᱨᱤ ᱱᱚᱜᱼᱭ ᱠᱤᱪᱷᱩ ᱫᱤᱱ ᱦᱩᱭᱱᱟ ᱵᱟᱨ ᱯᱮ ᱢᱟᱥ ᱦᱩᱭᱩᱜᱼᱟ᱾
ᱵᱟᱨ ᱯᱮ ᱢᱟᱥ ᱟᱹᱞᱤᱧ ᱦᱚᱸ ᱚᱝᱠᱟ ᱜᱮ ᱟᱹᱞᱤᱧ ᱫᱚ ᱟᱛᱳ ᱚᱲᱟᱜ ᱠᱚᱨᱮ ᱜᱮ ᱢᱮᱱᱟᱜ ᱞᱤᱧᱟᱹ ᱟᱹᱞᱤᱧ ᱦᱚᱸ ᱟᱹᱣᱨᱤ ᱞᱤᱧ ᱵᱟᱯᱞᱟᱜᱼᱟ᱾ ᱯᱞᱟ ᱢᱮᱱ ᱦᱩᱭᱩᱜ ᱠᱟᱱᱟ ᱧᱮᱞ ᱦᱩᱭᱩᱜ ᱠᱟᱱᱟ ᱦᱟᱸᱜ ᱵᱟᱹᱦᱩ ᱠᱚᱸᱦᱚ ᱵᱟᱠᱚ ᱧᱟᱢᱚᱜ ᱠᱟᱱᱟ᱾
ᱚ
ᱵᱟᱹᱦᱩ ᱠᱚᱞᱮ ᱧᱟᱢ ᱞᱮᱠᱚ ᱠᱷᱟᱡ ᱜᱮ ᱦᱟᱸᱜ ᱵᱟᱯᱞᱟ ᱞᱟᱹᱜᱤᱫ ᱫᱚ ᱨᱮᱰᱤ ᱦᱩᱭᱩᱜᱼᱟ᱾
ᱚᱸ ᱱᱟᱯᱟᱭ ᱠᱟᱛᱷᱟ
ᱚᱸ
ᱦᱩᱸ
ᱟᱨ ᱛᱟᱞᱦᱮ ᱪᱮᱜ ᱵᱮᱱ ᱠᱟᱹᱢᱤ ᱛᱟᱦᱮᱱᱟ ᱱᱚᱱᱛᱮ ᱨᱮ ᱡᱟᱦᱟᱸ ᱨᱮᱵᱮᱱ ᱛᱟᱦᱮᱱ ᱠᱟᱱᱟ?
ᱦᱚᱜ-ᱚ ᱱᱚᱣᱟ ᱤᱭᱟᱹ ᱠᱚᱨᱮ ᱚᱲᱟᱜ ᱠᱚ ᱵᱮᱱᱟᱣ ᱵᱟᱲᱟ ᱦᱩᱭᱩᱜᱼᱟ ᱢᱚᱥᱞᱟ ᱠᱚ ᱥᱤᱯᱤ ᱦᱩᱭᱩᱜᱼᱟ᱾ ᱚᱲᱟᱜ ᱵᱮᱱᱟᱣ ᱨᱟᱡᱽ ᱢᱤᱥᱛᱨᱤ ᱠᱟᱹᱢᱤ᱾
ᱟ ᱫᱤᱱᱟᱹᱢ ᱛᱤᱱᱟᱹᱜ ᱠᱟᱹᱣᱰᱤ ᱵᱮᱱ ᱧᱟᱢ ᱛᱟᱦᱱᱟ ᱛᱩᱵᱩ?
ᱧᱟᱢᱟᱞᱤᱧ ᱥᱟᱲᱮ ᱛᱤᱱᱥᱚ ᱠᱟᱛᱮᱫ
ᱚ ᱥᱟᱲᱮ ᱛᱤᱱᱥᱚ ᱠᱟᱣᱰᱤ ᱵᱚᱱ ᱟᱨᱡᱟᱣ ᱛᱟᱸᱦᱮᱱᱟ ᱛᱚ ᱚᱱᱟᱛᱮ ᱥᱚᱝᱥᱟᱨ ᱪᱟᱞᱟᱜ ᱠᱟᱱᱟ ᱜᱷᱟᱨᱚᱸᱡᱽ ᱪᱟᱞᱟᱜ ᱠᱟᱱ ᱛᱟᱵᱮᱱᱟ ᱵᱟᱝ
ᱦᱮᱸ ᱚᱱᱠᱟ ᱛᱚ ᱠᱷᱚᱨᱪᱟ ᱫᱚ ᱵᱟᱹᱱᱩᱜᱼᱟ ᱱᱤᱛᱚᱜ ᱫᱚ ᱠᱷᱟᱞᱤ ᱡᱚᱢ ᱧᱩ ᱟᱨ ᱚᱲᱟᱜ ᱵᱟᱷᱟᱲᱟᱣ ᱞᱮᱠᱷᱟᱱ ᱜᱮ ᱦᱩᱭᱱᱟ
ᱛᱚ ᱦᱩᱭ ᱫᱚ ᱦᱩᱭᱩᱜ ᱠᱟᱱ ᱛᱟᱵᱚᱱ ᱜᱮᱭᱟ ᱥᱮ ᱪᱮᱫ?
ᱦᱳᱭ ᱦᱳᱭ
ᱛᱚ ᱟᱵᱮᱱ ᱡᱟᱦᱟᱸᱴᱷᱮᱱ ᱵᱮᱱ ᱛᱟᱦᱮᱱᱟ ᱛᱚ ᱚᱱᱟ ᱟᱥᱮ ᱯᱟᱥᱮ ᱟᱨᱚ ᱟᱵᱮᱱ ᱞᱮᱠᱟ ᱦᱚᱲᱚᱱᱠᱟ ᱛᱚ ᱫᱟᱹᱲ ᱦᱮᱡ ᱟᱠᱟᱱᱟᱭ ᱥᱮ ᱪᱮᱫ?
ᱦᱳᱭ ᱟᱨᱚ ᱟᱨᱚ ᱢᱮᱱᱟᱜ ᱠᱚᱜᱮᱭᱟ ᱚᱱᱠᱟᱱ ᱠᱚᱦᱚᱸ
ᱚ ᱛᱟᱦᱚᱞᱮ ᱮᱠᱟᱭ ᱫᱚ ᱵᱟᱵᱮᱱ ᱟᱹᱭᱠᱟᱹᱣᱮᱫᱟ
ᱦᱩᱸ
ᱟᱫᱚ ᱟᱵᱮᱱ ᱫᱟᱹᱲ ᱦᱮᱡ ᱠᱟᱱᱟ ᱵᱮᱱ ᱛᱚ ᱡᱟᱦᱟᱸᱭ ᱠᱩᱲᱤ ᱜᱤᱫᱽᱨᱟᱹ ᱵᱮᱱ ᱟᱜᱩ ᱣᱟᱠᱟᱫᱮᱭᱟ ᱛᱚ ᱩᱱ ᱨᱮᱱ ᱜᱚ ᱵᱟᱵᱟ ᱠᱚ ᱵᱟᱠᱚ ᱠᱚᱞ ᱮᱫᱟ ᱟᱵᱮᱱ ᱴᱷᱮ?
ᱦᱮᱸ ᱯᱷᱳᱱ ᱫᱚᱠᱚ ᱯᱷᱳᱱᱮᱫ ᱜᱮᱭᱟ ᱟᱫᱚ ᱵᱟᱹᱞᱤᱧ ᱥᱟᱵ ᱠᱟᱫ ᱛᱟᱠᱚᱣᱟ
ᱪᱮᱫᱟᱜ ᱵᱮᱱ ᱱᱚᱝᱠᱟᱭᱮᱫᱟ ᱜᱚ ᱵᱟᱵᱟ ᱟᱡ ᱨᱮᱱ ᱜᱤᱫᱽᱨᱟᱹ ᱠᱤᱱ ᱫᱩᱞᱟᱹᱲᱟᱭ ᱛᱮᱜᱮ ᱠᱤᱱ ᱠᱚᱞᱟᱣ ᱟᱭ ᱠᱟᱱᱟ
ᱠᱟᱱ ᱫᱚ ᱠᱟᱱᱟ ᱟᱫᱚ ᱞᱟᱦᱟ ᱛᱮᱞᱤᱧ ᱞᱟᱹᱭᱮᱫ ᱠᱚ ᱛᱟᱦᱮᱱᱟ ᱱᱚᱝᱠᱟᱱ ᱱᱚᱝᱠᱟᱱ ᱜᱮ ᱜᱟᱯᱟᱨ ᱛᱚᱠᱷᱚᱱ ᱫᱚ ᱵᱟᱸᱠᱩ ᱨᱟᱡᱤᱜ ᱠᱟᱱ ᱛᱟᱦᱮᱱᱟ ᱫᱤᱭᱮ ᱯᱚᱨᱛᱮ ᱫᱟᱹᱲ ᱦᱩᱭᱩᱟᱱᱟ
ᱠᱩᱲᱤ ᱜᱤᱫᱽᱨᱟᱹ ᱵᱟᱭ ᱨᱟᱜ ᱵᱟᱲᱟᱭ ᱫᱟᱛᱚ ᱢᱚᱸᱡᱽ ᱛᱮᱵᱚᱱ ᱫᱚᱦᱚ ᱟᱠᱟᱫᱮᱭᱟ ᱛᱚ?
ᱨᱟᱜ ᱫᱚ ᱵᱟᱝ ᱱᱤᱛᱚᱜ ᱫᱚ ᱴᱷᱤᱠ ᱜᱮ ᱢᱮᱱᱟᱭᱟ ᱦᱟᱜ ᱟᱫᱚ ᱚᱱᱟᱜᱮ ᱪᱮᱫᱤ ᱦᱮᱸ ᱦᱮᱸ ᱯᱚᱨᱮ ᱵᱟᱞᱤᱧ ᱵᱩᱡᱽ ᱫᱟᱲᱮᱭᱟᱜ ᱠᱟᱱᱟ ᱡᱟᱦᱱᱟᱜ ᱠᱚ ᱚᱱᱠᱟᱱᱟᱜ ᱟᱭᱰᱤᱭᱟ ᱠᱚ ᱞᱟᱹᱭ ᱢᱮᱥᱮ ᱪᱮᱫ ᱪᱮᱠᱟᱹᱭ ᱦᱩᱭᱩᱜᱼᱟ?
ᱪᱮᱫ ᱵᱮᱱ ᱪᱮᱠᱟᱭᱟ ᱱᱤᱛᱚᱜ ᱵᱟᱹᱵᱩ ᱜᱤᱫᱽᱨᱟᱹ ᱵᱟᱹᱵᱩ ᱟᱨ ᱵᱟ ᱵᱟᱠᱷᱟᱱᱡ ᱢᱟᱹᱭ ᱟᱹᱜᱩ ᱠ ᱟᱹᱜᱩ ᱠᱚᱩ ᱟᱹᱜᱩ ᱠᱚᱵᱮᱱ ᱟᱨ ᱪᱮᱫ? ᱵᱟᱵᱩ ᱢᱟᱹᱭ, ᱦᱮᱸ ᱵᱟᱵᱩ ᱢᱟᱹᱭ ᱟᱜᱩ ᱪᱮᱫᱟᱜ ᱵᱟᱝ ᱦᱩᱭᱩᱜᱼᱟ ᱵᱟᱹᱵᱩ ᱢᱟᱹᱭ ᱟᱹᱜᱩ ᱞᱮᱠᱚ ᱠᱷᱟᱡ ᱜᱮ ᱩᱱᱠᱩ ᱫᱚ ᱜᱚ ᱵᱟᱵᱟ ᱫᱚ ᱚᱱᱟ ᱧᱮᱞ ᱛᱮ ᱠᱩᱥᱤᱜᱼᱟ ᱡᱮ ᱟᱞᱧᱨᱮ ᱨᱮᱱ ᱜᱚᱲᱚᱢ ᱜᱚᱲᱚᱢ ᱦᱮᱡ ᱟᱠᱟᱱᱟ ᱜᱚᱲᱚᱢ ᱠᱚ ᱧᱮᱞ ᱞᱮᱠᱚ ᱠᱷᱟᱡ ᱜᱮᱠᱚ ᱠᱩᱥᱤᱜ ᱠᱟᱱᱟ
ᱜᱚᱲᱚᱢᱠᱩ ᱩᱱᱠᱩᱮᱱ ᱜᱚᱲᱚᱢ ᱠᱚ ᱟᱛᱮ ᱟᱵᱮᱱ ᱵᱟᱹᱵᱩ ᱢᱟᱹᱭ ᱟᱛᱮᱜ ᱪᱟᱞᱟᱜ ᱵᱮᱱ ᱦᱟᱸᱜ
ᱦᱮᱸ
ᱪᱮᱫᱟᱜ ᱵᱟᱠᱚ ᱠᱩᱥᱤᱭᱟᱜᱼᱟ ᱢᱮ ᱠᱚ ᱦᱮᱸ ᱜᱚᱲᱚᱢ ᱛᱟᱠᱚ ᱠᱚ ᱟᱹᱜᱩ ᱠᱟᱜ ᱠᱚᱣᱟ᱾
ᱦᱮᱸ
ᱠᱩᱥᱤᱜ ᱜᱮᱭᱟ ᱠᱚ
ᱦᱩᱸ
ᱟᱯᱱᱟᱨᱱ ᱵᱮᱱ ᱜᱮᱭᱟ ᱠᱚ ᱪᱮᱫᱟᱜ ᱵᱟᱠᱚ ᱟᱯᱱᱟᱨᱱᱟᱨ ᱵᱮᱱᱟ ᱱᱤᱛᱚᱜ ᱫᱚᱠᱚ ᱡᱷᱩᱠᱩᱲᱟ. ᱠᱟᱱ ᱜᱮᱭᱟ ᱱᱤᱛᱚᱜ ᱫᱚ ᱵᱤᱱᱟᱹ ᱞᱟᱹᱭ ᱠᱟᱛᱮᱜ ᱫᱚ ᱩᱯᱟ. ᱭ ᱜᱤ ᱵᱟᱝ ᱚᱠᱟ ᱫᱟᱹᱲ ᱠᱟᱫᱟ ᱛᱟᱞᱟ ᱠᱚ ᱡᱷᱩᱠᱲᱟᱹ ᱵᱟᱹᱵᱩ ᱢᱟᱹᱭ? ᱦᱩᱭ ᱞᱮᱱ ᱠᱷᱟᱱᱡ ᱫᱚ ᱟᱯᱱᱟᱨ ᱦᱩᱭᱩᱜ ᱜᱮᱭᱟ ᱦᱟᱸᱜ ᱡᱟᱦᱟᱸ ᱞᱮᱠᱟ ᱠᱟᱛᱮᱜ ᱠᱚ ᱟᱯᱱᱟᱨ ᱜᱮᱭᱟ ᱪᱮᱫᱠᱟ ᱛᱤᱱᱟᱹᱜ ᱠᱚ ᱡᱷᱩᱠᱟᱹᱲ ᱟᱵᱮᱱᱟ
ᱚᱱᱟᱜᱮ ᱛᱤᱥ ᱠᱚᱛᱮᱧ ᱥᱮᱱᱚᱜᱼᱟ ᱚᱲᱟᱜ ᱥᱮᱫ ᱚᱱᱟᱜᱮ ᱚᱲᱟᱜ ᱠᱚ ᱥᱮᱱ ᱫᱚ ᱥᱟᱱᱟ ᱠᱟᱱᱟ
ᱛᱟᱦᱞᱮ ᱚᱲᱟᱜ ᱨᱮᱫᱚ ᱪᱟᱥ ᱠᱟᱹᱢᱤ ᱫᱚ ᱩᱱᱠᱚ ᱜᱮ ᱜᱚ ᱵᱟᱵᱟᱠᱚ ᱠᱟᱹᱢᱤᱭᱮᱫᱟ ᱛᱟᱞᱮ ᱥᱮ? ᱥᱮ ᱟᱨᱚ ᱵᱚᱠᱚᱛ ᱟᱢ ᱵᱚᱠᱚᱧ ᱛᱟᱠᱚ ᱢᱮᱱᱟᱜ ᱠᱚᱣᱟ ᱥᱮ ᱟᱨᱚ?
ᱵᱟᱝ ᱵᱟᱝ ᱫᱟᱫᱟ ᱢᱮᱱᱟᱭ ᱟᱠᱟᱫᱮᱭᱟ
ᱚ, ᱛᱟᱦᱞᱮ ᱩᱱᱤ ᱠᱟᱹᱢᱤ ᱜᱚᱲᱚᱣᱟᱵᱮᱱ ᱠᱟᱱᱟ, ᱩᱱᱤᱭ ᱵᱟᱯᱞᱟᱣ ᱠᱟᱱᱟ ᱥᱮ ᱵᱟᱝ
ᱦᱮᱸ ᱵᱟᱯᱞᱟ ᱟᱠᱟᱱᱟᱭ ᱟᱹᱰᱤ ᱫᱤᱱ ᱨᱮᱜᱮ
ᱚ ᱛᱟᱦᱚᱞᱮ ᱴᱷᱤᱠ ᱜᱮᱭᱟ ᱵᱟᱹᱦᱩ ᱟᱹᱜᱩ ᱠᱟᱫᱮᱠᱷᱟᱱᱮ ᱴᱷᱤᱠ ᱜᱮᱭᱟ
ᱦᱮᱸ
ᱱᱤᱭᱟᱹᱵᱟᱨ ᱫᱚ ᱠᱤᱱ ᱪᱟᱥᱟ ᱛᱟᱦᱚᱞᱮ
ᱦᱮᱸ
ᱟᱫᱚ ᱛᱟᱦᱚᱞᱮ ᱠᱷᱚᱵᱚᱨ ᱫᱚᱢ ᱟᱸᱡᱚᱢ ᱟᱠᱟᱫᱟ ᱥᱮ ᱵᱟᱝ ᱚᱱᱛᱮ ᱫᱚᱭ ᱫᱟᱜ ᱟᱠᱟᱫᱟ ᱥᱮ ᱵᱟᱝ ᱱᱚᱛᱮ ᱦᱚᱸᱭ ᱫᱟᱜ ᱠᱮᱫ ᱜᱮ
ᱚᱱᱛᱮ ᱫᱚ ᱠᱷᱚᱵᱚᱨ ᱫᱚ ᱵᱟᱹᱱᱩᱜ-ᱟ ᱜᱚᱞ ᱜᱚᱞᱯᱚ ᱠᱚᱫᱚ ᱵᱟᱝ ᱦᱩᱭ ᱟᱠᱟᱱᱟ
ᱟᱫᱚ ᱟᱫᱚ ᱜᱟᱛᱮ ᱠᱚ ᱵᱟᱢ ᱠᱚᱞ ᱵᱟᱲᱟᱣᱟ ᱠᱟᱫ ᱠᱚᱣᱟ
ᱦᱮᱸ ᱩᱱᱠᱩ ᱛᱮᱫᱚ ᱨᱚᱯᱚᱲ ᱫᱚ ᱦᱩᱭᱩᱜ ᱠᱟᱱ ᱜᱮᱭᱟ
ᱪᱮᱫ ᱠᱚ ᱞᱟᱹᱭ ᱮᱫᱟ
ᱪᱤᱜ ᱪᱚ ᱠᱚ ᱞᱟᱹᱭᱟ ᱚᱱᱟ ᱠᱚ ᱱᱤᱭᱟᱹ ᱫᱚ ᱜᱚᱞᱯᱚ ᱫᱚ ᱵᱟᱝ ᱦᱩᱭ ᱟᱠᱟᱱᱟ
ᱛᱚ ᱪᱮᱫ ᱠᱚᱵᱮᱱ ᱜᱟᱞᱢᱟᱨᱟᱣ ᱛᱟᱦᱮᱱᱟ ᱦᱳ
ᱱᱚᱛᱮᱱᱟᱜ ᱠᱷᱚᱵᱚᱨ ᱠᱚ ᱪᱮᱫ ᱪᱤᱠᱟᱜ ᱠᱟᱱᱟ ᱪᱤᱠ ᱠᱚ ᱞᱟᱹᱭᱮᱫᱟ ᱵᱟᱠᱚ ᱞᱟᱹᱭᱮᱫᱟ
ᱱᱚᱛᱮᱱᱟᱜ ᱠᱷᱚᱵᱚᱨ ᱠᱚᱜᱮ ᱚᱱᱠᱟ ᱜᱮ ᱞᱟᱹᱭ ᱟᱠᱚᱣᱟ
ᱦᱳᱭ ᱢᱟᱱᱮ ᱚᱱᱛᱮᱱᱟᱜ ᱚᱲᱟᱜ ᱠᱚᱨᱮᱱᱟᱜ ᱥᱩᱫᱩ ᱥᱩᱠ-ᱫᱩᱠᱷ ᱠᱚᱜᱮ ᱮᱴᱟᱜ ᱠᱤᱪᱷᱩ ᱫᱚ ᱵᱟᱝ ᱪᱟᱥ ᱵᱟᱥ ᱟᱫᱚ ᱩᱱᱟᱹᱜ ᱫᱚ ᱵᱟᱠᱚ ᱫᱟᱢ ᱟᱠᱤᱱᱟ ᱵᱮᱥᱤ ᱛᱚ ᱜᱚᱞᱯᱚ ᱵᱟᱝ ᱦᱩᱭᱩᱜ-ᱟ ᱢᱟᱡᱷᱮ ᱢᱟᱚᱫᱡᱷᱮ ᱯᱷᱳᱱ ᱵᱟᱲᱟ ᱦᱩᱭᱩᱜ-ᱟ ᱠᱚᱲᱟ ᱠᱚᱴᱷᱮᱱ
ᱚᱸ
ᱠᱚ ᱦᱟᱛᱟᱣ ᱦᱩᱭᱩᱜ-ᱟ ᱪᱮᱫ ᱞᱮᱠᱟ ᱢᱮᱱᱟᱜ ᱠᱚᱣᱟ ᱵᱟᱹᱱᱩᱜ ᱠᱚᱣᱟ
ᱦᱩᱸ
ᱛᱚ ᱯᱟᱲᱦᱟᱣ ᱫᱚ ᱦᱮᱸ ᱞᱟᱭᱵᱮᱱ
ᱟᱯᱮᱥᱱ ᱫᱚ ᱫᱟᱜ ᱠᱚᱫᱚ
ᱟᱞᱮ ᱥᱮᱜ ᱦᱚᱞᱟ ᱢᱟᱻᱜᱫᱷᱮᱨ ᱥᱮᱜ ᱫᱟᱜ ᱠᱮᱫ ᱛᱮ ᱛᱚ ᱟᱯᱷᱚᱨ ᱞᱮᱫᱟᱞ ᱞᱮ ᱡᱟᱦᱟᱸ ᱚᱱᱟ ᱦᱩᱲᱩ ᱛᱟᱢᱟᱱᱮ ᱦᱟᱥᱟ ᱪᱟᱯᱟᱞᱮ ᱡᱟᱦᱟᱸ ᱚᱱᱟ ᱱᱤᱛᱚᱜ ᱠᱚ ᱦᱚᱞᱟ ᱟᱨ ᱛᱮᱦᱤᱧᱟ ᱫᱟᱜ ᱠᱮᱫ ᱛᱮ ᱱᱟᱥᱮ ᱱᱟᱥᱮ ᱴᱷᱤᱯᱤ ᱴᱷᱤᱯᱤ ᱛᱚ ᱚᱱᱟᱠᱚ ᱯᱷᱩᱴᱟᱹ ᱨᱟᱠᱟᱵᱚᱜ ᱞᱟᱹᱜᱤᱫ ᱪᱮᱫᱟᱜ ᱵᱟᱝᱥᱮ ᱫᱟᱜ ᱧᱟᱢ ᱠᱮᱫᱟ ᱛᱟᱦᱚᱞᱮ ᱚᱱᱟ ᱯᱷᱩᱴᱟᱹ ᱨᱟᱠᱟᱵᱚᱜ ᱜᱮᱭᱟ ᱦᱟᱞᱠᱟ ᱦᱟᱞᱠᱟ ᱯᱷᱩᱴᱟᱹᱣ ᱟᱠᱟᱱ ᱛᱟᱦᱮᱸᱱᱟ
ᱦᱳᱭ
ᱛᱚᱞᱟ ᱛᱤᱦᱤᱧ ᱜᱟᱯᱟ ᱫᱟᱜ ᱧᱟᱢ ᱠᱮᱫ ᱛᱮ ᱯᱷᱩᱴᱟᱹᱣ ᱨᱟᱠᱟᱣ ᱮᱱ ᱜᱮᱭᱟ ᱵᱷᱟᱹᱜᱤ ᱛᱤᱜᱤ ᱨᱟᱠᱟᱵᱚ-ᱟ ᱦ
ᱱᱟᱯᱟᱭ ᱜᱮ ᱛᱟᱦᱞᱮ
ᱦᱩᱸ
ᱟᱫᱚ ᱨᱚᱦᱚᱭ ᱠᱚᱫᱚ ᱟᱣᱨᱤ ᱟᱣᱨᱤ ᱯᱮ ᱮᱦᱚᱵ-ᱟ
ᱟᱭᱨᱤ ᱨᱟᱦᱚᱭ ᱠᱚ ᱜᱟᱪᱷᱤ ᱫᱚ ᱟᱭᱞᱤ ᱞᱮ ᱛᱩᱫ-ᱟ ᱚᱱᱚᱱᱮ ᱟᱯᱷᱚᱨ ᱦᱩᱭ ᱠᱟᱱᱟ ᱚᱱᱟᱜᱮ ᱚᱱᱟ ᱞᱟᱹᱴᱩ ᱞᱮᱱᱠᱷᱟ ᱜᱮ ᱱᱚᱛᱮ ᱦᱟᱸᱜ ᱞᱮ ᱧᱮᱞ ᱮᱫᱟ ᱥᱤᱻᱭᱟᱞᱮ
ᱚ
ᱦᱩᱸ ᱟᱞᱮ ᱫᱚ ᱫᱟᱜ ᱡᱟᱹᱲᱤ ᱛᱮᱜᱮ ᱛᱚ ᱱᱤᱨᱵᱷᱚᱨ ᱢᱮᱱᱟᱜ ᱞᱮᱭᱟ ᱱᱚᱛᱮ ᱥᱟᱢᱢᱟᱨᱥ ᱠᱚᱫᱚ ᱵᱟᱞᱮ ᱤᱭᱟᱹᱣ ᱟᱠᱟᱫᱼᱟ ᱟᱨ ᱯᱩᱠᱷᱨᱤ ᱦᱚᱸ ᱩᱱᱟᱹᱜ ᱞᱟᱹᱴᱩ ᱞᱟᱹᱴᱩ ᱫᱚ ᱵᱟᱹᱱᱩᱜ ᱟᱠᱟᱫ ᱛᱟᱞᱮᱭᱟ ᱟᱨ ᱱᱚᱛᱮ ᱱᱟᱹᱭ ᱨᱮ ᱡᱟᱦᱟᱸ ᱛᱚᱞ ᱚᱱᱟ ᱦᱚᱸ ᱰᱮᱢ ᱠᱚᱦᱚᱸ ᱵᱟᱞᱮ ᱛᱚᱞ ᱟᱠᱟᱫᱟ ᱩᱱᱟᱹᱜ ᱫᱚ ᱛᱚᱞ ᱫᱚ ᱵᱟᱹᱱᱩᱜ ᱟᱠᱟᱫᱟ
ᱟᱨ
ᱛᱚ ᱫᱟᱜ ᱡᱟᱹᱲᱤ ᱩᱯᱚᱨ ᱜᱮ ᱱᱤᱨᱵᱷᱚᱨ ᱢᱮᱱᱟᱜ ᱟᱠᱟᱫ ᱞᱮᱭᱟ ᱫᱟᱜ ᱡᱟᱹᱲᱤ ᱞᱮᱠᱟᱭ ᱜᱮ ᱟᱞᱮ ᱫᱚ ᱵᱷᱟᱜᱤ ᱜᱮ ᱟᱞᱮ ᱦᱚ ᱥᱩᱞᱩᱯ ᱞᱮ -ᱟ
ᱟᱪᱷᱟ
ᱛᱩᱨ ᱱᱟᱜᱟᱨ ᱫᱤᱥᱚᱢ ᱨᱮᱫᱚ ᱟᱵᱮᱱ ᱫᱚᱵᱮᱱ ᱦᱮᱡ ᱟᱠᱟᱱᱟ ᱛᱟᱦᱮᱸ ᱫᱟᱲᱮᱭᱟᱜ ᱠᱟᱱ ᱜᱮᱭᱟᱵᱮᱱ ᱛᱚ ᱛᱟᱦᱮᱸ ᱥᱟᱱᱟᱭᱮᱫ ᱵᱮᱱᱟ ᱥᱮ ᱵᱟᱝ ᱨᱟᱹᱥᱠᱟᱹ ᱛᱮᱵᱮᱱ ᱛᱟᱦᱮᱟᱸᱱ ᱠᱟᱱᱟ ᱛᱚ
ᱨᱟᱹᱥᱠᱟᱹ ᱫᱚ ᱵᱟᱹᱡᱩᱜ ᱠᱟᱱ ᱜᱮᱭᱟ ᱟᱫᱚ ᱱᱤᱛᱚᱜ ᱫᱚ ᱚᱲᱟᱜ ᱠᱚᱦᱚᱸ ᱥᱮᱱ ᱛᱟᱦᱮᱸᱱᱟ ᱠᱟᱱᱟ ᱥᱮ ᱫᱚᱢᱮ ᱫᱤᱱ ᱦᱩᱭᱱᱟ
ᱛᱚ ᱢᱤᱫ ᱫᱤᱱ ᱪᱟᱞᱟᱜ ᱦᱤᱡᱩᱜ ᱵᱮᱱ ᱛᱟᱦᱚᱞᱮ ᱟᱫᱚ ᱪᱮᱫ ᱵᱟᱹᱦᱩ ᱟᱛᱮᱜ ᱪᱟᱞᱟᱜ ᱵᱮᱱ
ᱟᱫᱚ ᱟᱫᱚ ᱚᱲᱟᱜ ᱡᱩᱫᱤᱧ ᱥᱮᱱᱚᱜ-ᱟ ᱚᱲᱟᱜ ᱨᱮᱠᱚ ᱵᱚᱞᱚ ᱚᱪᱚᱣᱟᱹᱧᱟ ᱛᱚ ᱚᱱᱟᱜᱮ ᱪᱤᱱᱛᱟᱭᱮᱫᱟ
ᱩᱸ ᱦᱩᱸ ᱵᱚᱞᱟ ᱦᱚᱪᱚ ᱟᱵᱮᱱ ᱜᱮᱭᱟ ᱠᱚ ᱚᱱᱟ ᱟᱛᱳ ᱨᱮᱱ ᱦᱚᱲ ᱠᱟᱱᱟᱵᱚᱱ ᱪᱮᱫᱟᱜ ᱵᱟᱠᱚ ᱵᱚᱞᱚ ᱦᱚᱪᱚ ᱟᱵᱚᱱᱟ
ᱟᱻᱟ
ᱟᱯᱱᱟᱨ ᱦᱚᱲ ᱠᱟᱱ ᱜᱮᱭᱟ ᱠᱚ
ᱚ ᱦᱚᱭ ᱚᱱᱟ ᱠᱟᱱ ᱜᱮᱭᱟ ᱡᱩᱫᱤ ᱡᱩᱫᱤ ᱵᱟᱠᱚ ᱵᱚᱞᱚ ᱦᱚᱪᱚ ᱞᱤᱧ ᱠᱷᱟᱱ ᱛᱟᱦᱚᱞᱮ ᱛᱚ ᱥᱚᱢᱚᱥᱥᱟ ᱠᱟᱱ ᱜᱮᱭᱟ᱾
ᱥᱚᱢᱥᱥᱟ ᱫᱚ ᱪᱮᱫ ᱥᱚᱢᱚᱥᱥᱟ ᱩᱱᱟᱜ ᱥᱚᱢᱚᱥᱥᱟ ᱫᱚ ᱵᱟᱝ ᱦᱩᱭᱩᱜᱼᱟ᱾ ᱪᱟᱞᱟᱣ ᱞᱮᱱ ᱠᱷᱟᱱ ᱵᱚᱞᱚ ᱦᱚᱪᱚ ᱟᱹᱵᱤᱱ ᱜᱮᱭᱟ ᱠᱚ
ᱚᱠᱚᱭ ᱛᱟᱦᱚᱞᱮ ᱱᱚᱣᱟᱴᱟᱜ ᱪᱟᱵᱟᱭᱮᱱᱟ ᱱᱚᱣᱟᱴᱟᱜ ᱟᱨ ᱢᱤᱫᱴᱮᱱ ᱪᱟᱸᱫᱳ ᱜᱟᱱ ᱠᱟᱹᱢᱤ ᱦᱩᱭᱩᱜᱼᱟ ᱫᱤᱭᱮᱯᱚᱨ ᱚᱲᱟᱜ ᱥᱮᱫ ᱥᱮᱱᱚᱜ ᱦᱩᱭᱩᱜᱼᱟ᱾
ᱦᱩᱸ ᱧᱮᱞ ᱵᱮᱱ ᱠᱟᱹᱣᱰᱤ ᱠᱚ ᱟᱨᱡᱟᱣ ᱠᱟᱛᱮ ᱵᱷᱟᱜᱤ ᱡᱮᱛᱮ
ᱦᱳᱭ ᱦᱳᱭ ᱚᱱᱟ ᱪᱟᱥ ᱠᱟᱹᱢᱤ ᱠᱚ ᱛᱤᱠᱟᱹᱣ ᱠᱟᱱᱟ ᱥᱮᱱᱚᱜ ᱵᱟᱢ ᱪᱟᱥ ᱜᱚᱲᱚ ᱟᱠᱚ ᱠᱷᱟᱭ ᱫᱚ ᱦᱟᱸᱜ ᱢᱮᱱᱟᱠᱚ ᱯᱚᱨᱮ ᱡᱩᱫᱤᱢ ᱥᱮᱱᱚᱜᱼᱟ ᱢᱮᱱᱟᱠᱚ ᱪᱟᱥ ᱥᱚᱢᱚᱭ ᱫᱚ ᱵᱟᱢᱵᱮᱱ ᱛᱟᱦᱮᱱᱟ ᱱᱤᱛᱚᱜ ᱡᱚᱢ ᱥᱩᱢᱚᱭ ᱫᱚᱵᱤᱱ ᱦᱮᱡ ᱮᱱᱟ
ᱦᱩᱸ ᱚᱱᱟ ᱦᱚᱸᱠᱚ ᱞᱟᱹᱭ ᱜᱮᱭᱟ᱾
ᱦᱟᱱᱟ ᱱᱚᱣᱟ ᱵᱟᱦᱟᱱᱟ ᱦᱚᱛᱚᱵᱮᱱ ᱞᱟᱹᱭ ᱫᱟᱲᱮᱭᱟᱜᱼᱟ ᱛᱚᱠᱷᱚᱱ ᱵᱟᱹᱦᱩᱭ ᱨᱩᱣᱟᱹᱜ ᱠᱟᱱ ᱛᱟᱦᱮᱱᱟ᱾ ᱛᱚ ᱚᱱᱟ ᱦᱚᱛᱮᱜ ᱛᱮ ᱵᱟᱹᱞᱤᱧ ᱦᱮᱡ ᱫᱟᱲᱮᱭᱟᱫᱟ ᱵᱟᱹᱦᱩ ᱨᱩᱣᱟᱹ ᱠᱚ ᱱᱤᱛᱚᱜ ᱵᱮᱥ ᱧᱚᱜ ᱠᱟᱱᱟ ᱛᱚᱧ ᱟᱹᱜᱩ ᱠᱮᱫᱮᱭᱟ᱾ ᱟᱨ ᱛᱟᱨ ᱯᱚᱨᱮ ᱦᱩᱲᱩ ᱤᱨ ᱦᱤᱡᱩᱜᱼᱼ ᱡᱚᱠᱷᱚᱱ ᱦᱮᱱᱟᱜ ᱜᱮᱭᱟ ᱛᱚ ᱦᱩᱲᱩ ᱤᱨ ᱡᱚᱠᱷᱟᱡ ᱞᱮ ᱠᱟᱹᱢᱤ ᱜᱚᱲᱚ ᱟᱯᱮᱭᱟ ᱚᱱᱠᱟ ᱵᱤᱱ ᱞᱟᱹᱭᱟ ᱦᱟᱸᱜ
ᱤᱥ ᱴᱷᱤᱠ ᱴᱷᱤᱠ ᱜᱮᱢ ᱞᱟᱹᱭ ᱠᱟᱜᱼᱟ ᱮᱠᱫᱚᱢ
ᱦᱮᱸ ᱪᱟᱥ ᱨᱮ ᱪᱟᱥ ᱠᱟᱹᱢᱤ ᱡᱮᱠᱷᱟᱡ ᱫᱚ ᱵᱟᱞᱤᱧ ᱫᱷᱩᱨᱟᱹᱣ ᱫᱟᱲᱮᱭᱟᱫᱟ ᱵᱟ ᱵᱟᱹᱦᱩᱭ ᱨᱩᱣᱟᱹᱜ ᱠᱟᱱ ᱛᱟᱦᱮᱸᱱᱚ ᱚᱱᱠᱟ ᱚᱱᱟ ᱜᱮᱵᱚ ᱞᱟᱹᱭᱟ ᱱᱤᱛᱚᱜ ᱱᱚᱜᱼᱚᱭ ᱦᱳᱲᱳ ᱤᱨ ᱡᱚᱠᱷᱟ ᱛᱟᱦᱞᱮ ᱜᱚᱲᱚ ᱟᱯᱮ ᱜᱮᱭᱟᱞᱮ ᱦᱟᱸᱜ ᱪᱚ
ᱦᱮᱸ
ᱟᱨ ᱛᱮᱦᱤᱧ ᱱᱚᱜᱼᱚᱭ ᱦᱩᱞ ᱫᱤᱱ ᱪᱟᱞᱟᱜ ᱠᱟᱱᱟ ᱛᱚ ᱛᱮᱦᱤᱧ ᱪᱮᱫ ᱠᱚᱯᱮ ᱪᱤᱠᱟ ᱠᱮᱫᱟ ᱥᱮᱛᱟᱜ ᱠᱷᱚᱱ
ᱚᱱᱠᱟ ᱫᱚ ᱵᱟᱡᱟᱨ ᱨᱮᱛᱚ ᱱᱚᱰᱮ ᱫᱚ ᱚᱱᱠᱟ ᱥᱟᱱᱛᱟᱲ ᱠᱚ ᱵᱟᱹᱱᱩᱜ ᱠᱚᱣᱟ ᱚᱱᱰᱮ ᱦᱩᱞ ᱢᱟᱦᱟ ᱞᱳ ᱠᱚᱫᱚ ᱢᱟᱱᱟᱣ ᱫᱚ ᱵᱟᱝ ᱦᱩᱭᱩᱜ ᱠᱟᱱᱟ᱾ ᱦᱳᱭ ᱟᱯᱮ ᱥᱮᱜ ᱜᱮ
ᱟᱞᱮ ᱥᱮᱫ ᱢᱟ ᱵᱷᱟᱹᱜᱤ ᱡᱩᱛ ᱛᱮᱜᱮ ᱦᱩᱭᱩᱜ ᱠᱟᱱ ᱥᱮᱛᱟᱜ ᱵᱟᱝ ᱥᱮᱛᱟᱜ ᱠᱷᱚᱡᱽ ᱜᱮ
ᱟᱞᱮ ᱥᱟᱨᱡᱚᱢ ᱰᱟᱹᱨ ᱟᱹᱜᱩ ᱠᱚᱞᱮ ᱪᱟᱞᱟᱣ ᱞᱮᱱᱟ ᱥᱟᱨᱡᱚᱢ ᱰᱟᱹᱨ ᱠᱚᱞᱮ ᱟᱹᱜᱩ ᱠᱮᱫᱟ ᱢᱤᱫᱴᱮᱡ ᱫᱷᱤᱦᱨᱤ ᱞᱮ ᱫᱚᱦᱚ ᱠᱟᱫᱮᱭᱟ᱾
ᱡᱟᱭ ᱦᱟᱸ ᱩᱱᱤ ᱯᱩᱡᱟᱹ ᱵᱟᱲᱟ ᱠᱮᱫ ᱜᱮᱭᱟ ᱡᱚᱛᱚ ᱠᱤᱪᱷᱩ ᱜᱮ ᱦᱩᱭᱱᱟ ᱟᱨᱚ ᱢᱟᱱᱚᱛᱟᱱ ᱢᱟᱱᱚᱛᱟᱹᱱᱤ ᱠᱚᱠᱚ ᱤᱱᱵᱷᱟᱭᱤᱴ ᱞᱮᱫ ᱠᱚᱣᱟᱞᱮ
ᱦᱮᱸ
ᱠᱚ ᱟᱹᱰᱤ ᱚᱱᱟ ᱠᱚ ᱱᱤᱭᱮ ᱟᱹᱰᱤ ᱠᱟᱛᱷᱟ ᱠᱚ ᱜᱟᱞᱚᱪ ᱠᱮᱫᱟ ᱨᱚᱲ ᱟᱸᱡᱚᱢᱟᱫ ᱞᱮᱭᱟ ᱠᱚ ᱪᱮᱫ ᱞᱟᱹᱜᱤᱫ ᱪᱮᱫᱟᱜ ᱵᱟᱝ ᱱᱚᱣᱟ ᱟᱵᱚ ᱦᱩᱞ ᱢᱟᱦᱟ ᱵᱩᱱ ᱢᱟᱱᱟᱣᱟ ᱪᱮᱫ ᱠᱷᱟᱹᱛᱤᱨ ᱵᱩᱱ ᱢᱟᱱᱟᱣᱟ ᱟᱨ ᱪᱮᱫ ᱞᱮᱠᱟ ᱥᱤᱫᱩ ᱠᱟᱹᱱᱦᱩ ᱪᱟᱸᱫᱽ ᱵᱷᱳᱭᱨᱳ ᱯᱷᱩᱞᱳ ᱡᱷᱟᱱᱚ ᱛᱟᱠᱚ ᱠᱚ ᱞᱟᱹᱲᱦᱟᱹᱭ ᱞᱮᱫᱟ ᱵᱤᱨᱳᱫ ᱞᱮᱫᱟ ᱠᱚ ᱱᱚᱣᱟ ᱵᱨᱤᱴᱤᱥ ᱥᱟᱥᱚᱱ ᱠᱷᱚᱭ ᱟᱵᱚ ᱠᱚ ᱨᱮᱦᱟᱭ ᱞᱮᱜ ᱵᱚᱱᱟ ᱚᱱᱟ ᱠᱚ ᱱᱤᱭᱮ ᱟᱭᱢᱟ ᱠᱟᱛᱷᱟ ᱠᱚ ᱞᱟᱹᱭ ᱨᱟᱠᱟᱵ ᱠᱮᱫᱟ
ᱦᱳᱭ ᱦᱳᱭ ᱚᱱᱟ ᱢᱟ ᱠᱟᱱ ᱜᱮᱭᱟ᱾
ᱦᱩ ᱱᱚᱝᱠᱟ ᱛᱮᱜᱮ ᱟᱹᱰᱤ ᱟᱹᱰᱤ ᱪᱮᱫ ᱞᱮ ᱢᱮᱱᱟ ᱥᱚᱨᱚᱱ ᱠᱟᱛᱮᱫ ᱫᱤᱱ ᱞᱮ ᱯᱟᱨᱚᱢ ᱠᱮᱫᱟ ᱛᱮᱦᱮᱧᱟᱜ ᱫᱤᱱ ᱫᱚ
ᱚ
ᱰᱟᱭᱨᱤ ᱪᱟᱵᱟᱜ ᱮᱠᱷᱚᱱ ᱦᱚᱸ ᱪᱟᱹᱞᱩᱜ ᱠᱟᱱ ᱜᱮᱭᱟ ᱛᱚ ᱟᱹᱞᱤᱧ ᱫᱚ ᱛᱮᱞᱤᱧ ᱦᱮᱡ ᱦᱟᱛᱟᱲ ᱠᱟᱱᱟ ᱥᱮᱛᱟᱜ ᱠᱷᱚᱱ ᱞᱤᱧ ᱠᱟᱹᱢᱤ ᱠᱮᱫᱟ ᱥᱮ ᱚᱱᱟ ᱦᱚᱛᱮᱜ ᱛᱮ ᱱᱚᱛᱮ ᱨᱮᱜᱮ ᱢᱮᱱᱟᱜ ᱦᱟᱛᱟᱲ ᱞᱤᱧ ᱱᱟᱥᱮᱱᱟᱜ ᱞᱤᱧ ᱡᱤᱨᱟᱹᱜ ᱠᱟᱱᱟ
ᱟᱨ
ᱚ
ᱱᱟᱯᱟᱭ ᱠᱟᱛᱷᱟ ᱱᱚᱣᱟ ᱠᱚᱫᱚ ᱟᱵᱚᱣᱟᱜ ᱢᱟᱱᱟᱣ ᱜᱩᱱᱟᱹᱣ ᱫᱚ ᱞᱟᱹᱠᱛᱤ ᱠᱟᱱ ᱜᱮᱭᱟ
ᱦᱮᱸ ᱱᱚᱣᱟ ᱠᱚ ᱡᱩᱫᱤ ᱵᱟᱢ ᱢᱟᱱᱟᱣ ᱞᱮᱠᱷᱟᱡ ᱫᱚ ᱚᱠᱚᱭᱮ ᱢᱟᱱᱟᱣᱟ ᱟᱵᱚ ᱵᱟᱠᱷᱟᱡ ᱫᱚ
ᱦᱳᱭ ᱦᱳᱭ
ᱟᱵᱚᱣᱟᱜ ᱫᱚ ᱟᱵᱚ ᱜᱮ ᱧᱮᱞ ᱦᱩᱭᱩᱜ ᱛᱟᱵᱚᱱᱟ ᱥᱮ
ᱦᱳᱸ
ᱦᱩᱸ ᱛᱚ ᱟᱯᱮ ᱥᱮ ᱱᱚᱣᱟ ᱫᱚ ᱵᱟᱠᱚ ᱢᱟᱱᱟᱣᱫᱟ ᱵᱟᱝ ᱥᱟᱱᱛᱟᱲ ᱜᱮ ᱵᱟᱹᱱᱩᱜ ᱟᱠᱟᱜ ᱠᱚᱣᱟ
ᱟᱫᱚ ᱵᱟᱡᱟᱨ ᱫᱤᱥᱚᱢ ᱨᱮᱥᱮ ᱫᱟᱹᱲ ᱦᱩᱭ ᱠᱟᱱᱟ ᱟᱫᱚ ᱱᱚᱰᱮ ᱥᱟᱱᱛᱟᱲ ᱫᱚ ᱚᱠᱟᱨᱮᱢ ᱧᱟᱢ ᱠᱚᱣᱟ ᱟᱹᱞᱤᱧ ᱱᱚᱸᱰᱮ ᱪᱩᱠᱩ ᱠᱟᱛᱮ ᱢᱮᱱᱟᱜ ᱞᱤᱧᱟᱹ
ᱚ ᱪᱩᱠᱩ ᱠᱟᱛᱮ ᱦᱮᱱᱟᱜ ᱟᱠᱟᱜ ᱵᱮᱱᱟ
ᱦᱳᱭ ᱦᱳᱭ
ᱢᱚᱡᱽ ᱛᱮ ᱪᱩᱠᱩ
ᱦᱳᱭ
ᱪᱩᱠᱩ ᱠᱟᱛᱮᱫ ᱯᱮ ᱛᱟᱦᱮᱸᱱᱟ ᱤᱧᱤᱧ ᱞᱟᱹᱭ ᱟᱠᱚ ᱠᱟᱱᱟ ᱚᱲᱟᱜ ᱨᱮ
ᱦᱚ ᱟᱫᱚ ᱞᱟᱹᱭᱟᱠᱚ ᱢᱮ ᱴᱷᱤᱠ ᱜᱮᱭᱟ ᱡᱩᱫᱤ ᱟᱠᱚ ᱛᱮ ᱯᱟᱸᱡᱟ ᱠᱚ ᱦᱤᱡᱩᱜᱼᱟ ᱛᱟᱦᱞᱮ ᱴᱷᱤᱠ ᱜᱮᱭᱟ ᱚᱱᱟ ᱜᱮᱞᱤᱧ ᱜᱚᱞᱯᱚ ᱠᱟᱱ ᱛᱟᱦᱮᱱᱟ ᱡᱩᱫᱤ ᱯᱟᱸᱡᱟ ᱦᱮᱡ ᱠᱟᱛᱮᱫ ᱠᱚ ᱤᱫᱤᱞᱤᱧᱟ ᱛᱚᱵᱮ ᱴᱷᱤᱠ ᱜᱮᱭᱟ ᱛᱟᱦᱚᱞᱮ ᱟᱢᱜᱮ ᱚᱲᱟᱜ ᱦᱚᱲ ᱞᱟᱹᱭᱟᱠᱚ ᱢᱮ ᱡᱮ ᱱᱚᱸᱰᱮ ᱢᱮᱱᱟᱜ ᱠᱤᱱᱟ ᱢᱮᱱᱛᱮ ᱟᱨ ᱟᱠᱚ ᱠᱚ ᱦᱮᱡᱪᱚᱣᱟᱱ ᱟᱨᱞᱤᱧ ᱥᱮᱱᱚᱜᱼᱟ
ᱛᱚᱵᱮ ᱱᱚᱛᱮ ᱵᱟᱠᱚ ᱦᱤᱡᱩᱜᱼᱟ ᱛᱚ ᱛᱚᱞ ᱤᱫᱤ ᱵᱤᱱ ᱠᱚ ᱯᱟᱥᱮ
ᱡᱟᱸᱦᱟ ᱞᱟᱹᱭ ᱠᱟᱛᱮ ᱜᱮ ᱤᱫᱤ ᱞᱮᱠᱷᱟᱡ ᱜᱮᱛᱚ ᱦᱩᱭᱱᱟ
ᱴᱷᱤᱠ ᱜᱮᱭᱟ ᱛᱟᱦᱞᱮ ᱤᱧᱤᱧ ᱞᱟᱹᱭ ᱟᱠᱚ ᱠᱟᱱᱟ ᱦᱟᱸᱜ ᱛᱚ ᱤᱱᱟᱹᱜ ᱜᱮᱞᱟᱝ ᱜᱟᱞᱢᱟᱨᱟᱣᱟ ᱛᱟᱦᱚᱞᱮ ᱦᱮᱸ ᱦᱩᱭᱱᱟᱥᱮ
ᱦᱮᱸ ᱢᱟ ᱴᱷᱤᱠ ᱜᱮᱭᱟ ᱛᱟᱦᱚᱞᱮ
ᱴᱷᱤᱠ ᱜᱮᱭᱟ
ᱦᱳᱭ